ᱦᱮᱸ ᱜᱚᱢᱠᱮ ᱟᱸᱡᱚᱢᱚᱜ ᱠᱟᱱᱟ
ᱦᱮᱸ ᱜᱚᱢᱠᱮ ᱠᱞᱤᱭᱟᱨ ᱟᱸᱡᱚᱢᱚᱜ ᱠᱟᱱᱟ
ᱟᱪᱪᱷᱟ ᱜᱚᱝᱠᱮ ᱵᱟᱝ ᱠᱷᱟᱱ ᱪᱮᱫ ᱠᱚᱼᱼ
ᱜᱚᱝᱠᱮ ᱛᱟᱦᱚᱞᱮ ᱦᱚᱸᱜᱼᱚᱭ ᱡᱚᱢ ᱠᱮᱫᱼᱟ ᱞᱮ ᱡᱚᱢ ᱠᱮᱫ ᱛᱮᱞᱮ ᱱᱤᱛᱚᱜ ᱠᱟᱹᱴᱤᱡᱼᱼ ᱢᱟᱱᱮ ᱞᱟᱹᱭ ᱜᱮᱭᱟ ᱠᱚ ᱛᱚ ᱡᱚᱢ ᱟᱛᱮᱜ ᱥᱚᱝᱜᱮ ᱥᱚᱝᱜᱮ ᱜᱤᱛᱤᱡ ᱵᱟᱝ ᱜᱟᱱᱚᱜᱼᱟ ᱜᱤᱛᱤᱡ ᱫᱚ ᱦᱚᱲᱢᱚ ᱫᱤᱠ ᱫᱤᱭᱮ ᱦᱚᱸ ᱵᱟᱢ ᱵᱷᱟᱹᱜᱮᱭᱟ ᱮᱱᱛᱮ ᱠᱟᱹᱴᱤᱡ ᱵᱷᱟᱨᱤ ᱧᱚᱜ ᱞᱮ ᱡᱚᱢᱼᱼ ᱠᱟᱜᱞᱮ ᱠᱟᱹᱴᱤᱡ ᱵᱟᱦᱨᱮ ᱢᱤᱭᱩᱴ ᱛᱟᱲᱟᱢᱼᱼ ᱛᱟᱲᱟᱢ ᱞᱮ ᱩᱲᱩᱵ ᱠᱟᱱᱟ
ᱟᱪᱪᱷᱟ ᱜᱚᱝᱠᱮ
ᱴᱮᱭᱟᱨ ᱨᱮᱱᱟᱜ ᱢᱤᱜᱴᱟᱹᱝ ᱫᱩᱲᱩᱵ ᱡᱟᱭᱜᱟ ᱢᱮᱱᱟᱜ-ᱟ᱾ ᱚᱱᱮ ᱫᱩᱲᱩᱵ ᱠᱟᱱᱟᱞᱮ ᱠᱟᱹᱴᱤᱡ, ᱟᱯᱮ ᱪᱮᱜ ᱯᱮ ᱪᱤᱠᱟᱹᱭᱮᱜ-ᱟ
ᱟᱞᱮ ᱦᱚᱸ ᱜᱚᱝᱠᱮ ᱚᱝᱠᱟᱜᱮ ᱱᱚ-ᱚᱭ ᱡᱚᱢ ᱵᱟᱲᱟ ᱠᱟᱛᱮᱫ ᱪᱷᱸᱟᱛ ᱥᱮᱱ ᱜᱮᱞᱮ ᱦᱮᱡ ᱟᱠᱟᱱ ᱛᱮ ᱫᱩᱲᱩᱵ ᱵᱟᱲᱟᱣ ᱠᱟᱱᱟᱞᱮ᱾
ᱚ
ᱜᱚᱝᱠᱮ ᱛᱟᱦᱚᱞᱮ ᱴᱚᱯᱤᱠ ᱤᱫᱤ ᱠᱟᱛᱮᱜ ᱞᱟᱝ ᱜᱚᱞᱢᱟᱨᱟᱣᱟ᱾
ᱴᱚᱯᱤᱠ ᱫᱚ ᱛᱮᱦᱮᱧ, ᱟᱹᱵᱤᱱ ᱥᱟᱞᱟᱜ ᱫᱚ ᱜᱟᱞᱢᱟᱨᱟᱣ ᱟᱹᱞᱤᱧ ᱱᱚᱣᱟ ᱵᱤᱨ ᱠᱚ ᱱᱤᱭᱮᱛᱮ ᱡᱮ ᱵᱤᱨ ᱵᱤᱨ ᱨᱮ ᱪᱮᱜ ᱫᱟᱨᱮ ᱠᱚ ᱢᱮᱱᱟᱜ ᱛᱟᱯᱮᱭᱟ ᱟᱯᱮ ᱚᱱᱛᱮ ᱛᱟᱯᱚᱨᱮ ᱵᱤᱨ ᱠᱚᱠᱚ ᱢᱟᱜᱮ ᱟᱠᱚ ᱥᱮ ᱪᱮᱫ ᱟᱨ ᱢᱟᱜ ᱠᱚᱨᱮᱱᱟᱜ ᱚᱥᱩᱵᱤᱫᱟ ᱠᱚ ᱪᱮᱜ ᱠᱚ ᱦᱩᱭᱩᱜ ᱜᱮᱭᱟ?
ᱚᱱᱟ ᱠᱚ ᱵᱮᱯᱟᱨ ᱠᱚᱛᱮ
ᱟᱪᱪᱷᱟ ᱜᱚᱝᱠᱮ ᱦᱮᱸ ᱜᱚᱝ ᱛᱮ ᱟᱞᱮ ᱥᱮᱱ ᱦᱚᱸ ᱵᱤᱨ ᱦᱮᱱᱟᱜ ᱜᱮᱭᱟ ᱤᱱᱠᱟᱹ ᱚᱲᱟᱜ ᱥᱩᱨ ᱛᱮᱫᱚ ᱵᱟᱝ᱾ ᱤᱱᱠᱟᱹ ᱠᱟᱹᱡ ᱥᱟᱺᱜᱤᱧ ᱧᱚᱜ ᱛᱮ ᱢᱤᱜ ᱠᱤᱞᱳᱢᱤᱴᱟᱨ ᱜᱟᱱ ᱡᱷᱟᱹᱞ ᱛᱮ ᱵᱤᱨ ᱦᱮᱱᱟᱜ ᱜᱮᱭᱟ᱾ ᱟᱨ ᱵᱤᱨ ᱨᱮᱫᱚ ᱟᱞᱮ ᱵᱤᱨ ᱨᱮᱫᱚ ᱥᱟᱫᱷᱟᱨᱚᱱᱚᱛᱚ ᱱᱚᱣᱟ ᱥᱟᱨᱡᱚᱢ ᱫᱷᱟᱨᱮ ᱜᱮ ᱵᱤᱥᱤ ᱦᱮᱱᱟᱜ-ᱟ᱾ ᱠᱤᱱᱛᱩ ᱚᱱᱮ ᱢᱟᱨᱟᱝ ᱢᱟᱨᱟᱝ ᱫᱟᱨᱮ ᱠᱚᱫᱚ ᱚᱱᱠᱟ ᱵᱟᱹᱪᱩᱜ-ᱟ᱾ ᱠᱚ ᱢᱟᱜ ᱪᱟᱵᱟᱣ ᱠᱟᱫ ᱛᱮ ᱚᱱᱠᱟ ᱠᱟᱴᱤᱡ ᱫᱟᱨᱮ ᱦᱮᱱᱟᱜ-ᱟ ᱵᱤᱥᱤ ᱵᱟᱝ ᱫᱟᱨᱮ ᱫᱚ ᱚᱱᱠᱟ ᱟᱯᱮᱥᱮᱱ ᱫᱚ ᱜᱚᱝᱠᱮ ᱵᱤᱨ ᱠᱚᱫᱚ ᱛᱤᱱ ᱢᱟᱨᱟᱝ ᱵᱤᱨ ᱠᱚ ᱦᱮᱱᱟᱜ ᱟᱥᱮ ᱠᱟᱹᱴᱤᱜ ᱵᱤᱨ ᱠᱚᱜᱮ?
ᱜᱚᱝᱠᱮ ᱟᱞᱮᱥᱮᱱ ᱦᱚᱸ ᱵᱤᱨ ᱫᱚ ᱢᱮᱱᱟᱜ ᱜᱮ ᱠᱟᱴᱤ ᱢᱟᱨᱟᱝ ᱜᱮᱭᱟ ᱠᱷᱩᱵ ᱦᱚᱸ ᱵᱟᱝᱟ᱾ ᱢᱟᱨᱟᱝ ᱜᱮᱭᱟ ᱠᱟᱴᱤᱜ ᱚᱱᱟ ᱡᱩᱫᱤ ᱟᱢ ᱵᱤᱨ ᱡᱩᱫᱤ ᱛᱟᱜ ᱯᱟᱨᱚᱢ ᱥᱟᱱᱟ ᱢᱮᱭᱟ ᱮᱭ ᱟᱲᱟᱭ ᱠᱤᱞᱳᱢᱤᱴᱟᱨ ᱜᱟᱱ ᱯᱟᱨᱚᱢ ᱪᱟᱞᱟᱣ ᱦᱩᱭᱩᱜ ᱛᱟᱢᱟ᱾ ᱟᱨ ᱚᱱᱟ ᱫᱚ ᱠᱟᱱᱟ ᱢᱤᱜᱴᱟᱹᱝ ᱚᱱᱮ ᱜᱟᱱ ᱢᱟᱱᱮ ᱪᱮᱞ ᱠᱟ ᱞᱤᱧ ᱞᱟᱹᱭᱟ? ᱢᱟᱱᱮ ᱡᱟᱦᱟᱸ ᱵᱟᱝᱞᱟ ᱛᱮᱠᱚ ᱞᱟᱹᱭ ᱜᱮ ᱫᱚ ᱯᱨᱚᱥᱛᱚ ᱚᱱᱟ ᱯᱨᱚᱥᱛ ᱴᱟᱜ ᱫᱚ ᱤᱱᱟᱹᱜ ᱜᱮᱭᱟ, ᱟᱨ ᱡᱤᱞᱤᱝ ᱫᱚ ᱟᱹᱫᱩᱭ ᱦᱩᱭᱩᱜ ᱜᱮᱭᱟ ᱫᱚᱥ ᱠᱤᱞᱳᱢᱤᱴᱟᱨ ᱠᱷᱚᱱ ᱦᱚᱸ ᱡᱟᱹᱥᱛᱤᱜ ᱜᱮᱭᱟ᱾ ᱡᱩᱫᱤ ᱯᱩᱞᱞᱟᱹ ᱟᱹᱛᱩ ᱢᱮᱱᱟᱜ-ᱟ ᱛᱟᱯᱚᱨᱮ ᱱᱤ ᱯᱷᱟᱠ ᱰᱟᱹᱦᱤ ᱠᱚ ᱦᱮᱱᱟᱜ-ᱟ ᱢᱤᱫᱴᱟᱝ ᱵᱟᱨᱭᱟ᱾ ᱫᱟᱨᱮ ᱠᱚ ᱢᱮᱱᱟᱜ-ᱟ, ᱢᱟᱫᱽ ᱫᱟᱨᱮ ᱠᱚ, ᱛᱟ ᱦᱚᱯᱚᱱ ᱦᱚᱯᱚᱱ ᱥᱟᱨᱡᱚᱢ ᱫᱟᱨᱮ ᱠᱚ, ᱛᱟᱯ ᱯᱚᱨᱮ ᱵᱟᱪᱠᱚᱢ ᱵᱟᱲᱜᱮ ᱠᱚ ᱟᱠᱟᱥᱢᱟᱹᱱᱤ ᱫᱟᱨᱮ ᱠᱚ ᱛᱟᱨᱯᱚᱨᱮ ᱚᱱᱟ ᱥᱟᱨᱡᱚᱢ ᱵᱤᱨ ᱫᱚ ᱟᱨᱟᱢᱵᱚᱣ ᱠᱟᱱᱟ᱾
ᱟᱪᱪᱷᱟ ᱜᱚᱝᱠᱮ, ᱛᱟᱦᱞᱮ ᱜᱚᱝᱠᱮ ᱚ ᱠᱟ ᱢᱟᱨᱟᱝ ᱫᱟᱨᱮ ᱠᱚ ᱫᱚ ᱵᱟᱹᱱᱩᱜ-ᱟ ᱥᱟᱨᱡᱚᱢ ᱫᱟᱨᱮ ᱢᱟᱨᱟᱝ ᱧᱚᱜ?
ᱦᱮᱸᱥ ᱱᱚᱣᱟ
ᱟᱹᱛᱩ ᱥᱟᱭᱤᱰ ᱨᱮᱫᱚ ᱚᱱᱠᱟ ᱫᱚ ᱵᱟᱹᱱᱩᱜᱼᱟ, ᱚᱱᱟ ᱵᱤᱨ ᱛᱟᱞᱟ ᱛᱟᱞᱟ ᱥᱮᱫ ᱨᱮ ᱢᱮᱱᱟᱜ ᱜᱮᱭᱟ ᱢᱟᱨᱟᱝ ᱢᱟᱨᱟᱝ ᱫᱟᱨᱮ ᱠᱚ᱾ ᱥᱮ ᱚᱱᱟ ᱦᱚᱲ ᱠᱚ ᱫᱚᱨᱠᱟᱨ ᱯᱟᱲᱟᱜ ᱛᱟᱠᱚ ᱠᱷᱟᱱ ᱫᱚ ᱩᱱᱫᱤᱱ ᱯᱟᱹᱦᱤᱞ ᱨᱮᱠᱚ ᱪᱟᱞᱟᱜ ᱛᱟᱦᱮᱸᱜ-ᱟ ᱥᱮ᱾ ᱦᱚᱭᱛᱳ ᱡᱟᱦᱟᱸᱭ ᱦᱚᱲ ᱡᱩᱫᱤ ᱠᱚ ᱜᱚᱡ ᱮᱱᱟ ᱠᱚ, ᱫᱟᱨᱮ ᱠᱚᱠᱚ ᱢᱟᱜ ᱟᱹᱜᱩᱭ ᱛᱟᱦᱮᱸᱜ ᱠᱚ᱾ ᱟᱨ ᱚᱲᱟᱜ ᱠᱚ ᱛᱮᱭᱟᱨ ᱠᱚᱨᱮ ᱦᱚᱸ ᱚᱱᱟ ᱡᱟᱦᱟᱱᱟᱜ ᱡᱮᱡᱟᱨ ᱦᱚᱭᱛᱚ ᱟᱨ ᱟᱠᱷᱨᱤᱧ ᱠᱚ᱾ ᱵᱤᱵᱷᱤᱱᱱᱚ ᱠᱟᱨᱚᱱ ᱛᱟᱦᱮᱱ ᱜᱮᱭᱟ ᱥᱮ ᱚᱱᱟ ᱠᱚ ᱠᱷᱟᱹᱛ ᱛᱤᱨ ᱢᱟᱜ ᱵᱟᱲᱟ ᱠᱟᱜᱼᱟ ᱠᱚ, ᱯᱟᱹᱦᱤᱞ ᱨᱮ ᱱᱮᱛᱟᱨ ᱚᱵᱚᱥᱥᱳ ᱥᱚᱨᱠᱟᱨ ᱠᱚᱠᱚ ᱦᱮᱡ ᱠᱟᱱᱛᱮ ᱵᱤᱥᱥᱚ ᱩᱥᱱᱟᱭᱚᱱ ᱠᱚ ᱟᱴᱠᱟᱣ ᱠᱷᱟᱹᱛᱤᱨ ᱫᱟᱨᱮ ᱠᱚᱫᱚ ᱵᱟᱠᱚ ᱢᱟᱜ ᱪᱚᱣᱟᱜ ᱠᱟᱱᱟ ᱟᱨ ᱦᱚᱲ ᱠᱚᱦᱚᱸ ᱠᱚ ᱪᱮᱛᱟᱣ ᱤᱫᱤ ᱠᱟᱱᱟ ᱡᱮ ᱫᱟᱨᱮ ᱢᱟᱜ ᱠᱚᱫᱚ ᱚᱱᱠᱟ ᱫᱚ ᱵᱟᱝ ᱵᱷᱟᱜᱮᱭᱟ ᱟᱨ ᱛᱮ ᱫᱟᱨᱮ ᱢᱟᱜ ᱠᱚᱫᱚ ᱠᱚᱢ ᱠᱟᱱᱟ᱾
ᱟᱪᱪᱷᱟ᱾ ᱜᱚᱝᱠᱮ ᱛᱟᱦᱚᱞᱮ ᱟᱹᱞᱤᱧ ᱱᱚᱰᱮ ᱢᱤᱫᱴᱟᱝ ᱠᱟᱛᱷᱟᱞᱤᱧ ᱫᱚᱦᱚᱭᱮᱫᱟ
ᱦᱚᱸ᱾
ᱟᱵᱚ ᱧᱮᱞ ᱟᱠᱟᱜ ᱵᱚᱝ ᱥᱟᱱᱛᱟᱲ ᱦᱚᱲ ᱠᱚᱫᱚ ᱵᱮᱥᱤ ᱵᱤᱨ ᱫᱷᱟᱨᱮ ᱠᱚᱨᱮ ᱵᱚᱱ ᱛᱟᱦᱮᱱᱟ᱾
ᱦᱚᱸ᱾
ᱵᱤᱨ ᱠᱷᱚᱱᱟᱜ ᱦᱟᱱᱟ ᱱᱟᱣᱟ ᱡᱤᱱᱤᱥ ᱠᱚ ᱥᱚᱝᱜᱨᱚᱦᱚ ᱠᱟᱛᱮᱫ, ᱥᱮ ᱟᱵᱚ ᱥᱚᱝᱥᱟᱨ ᱠᱚᱵᱚᱱ ᱪᱟᱞᱟᱣᱟ᱾ ᱟᱨ ᱚᱱᱠᱟᱜᱮ ᱯᱨᱟᱭ ᱟᱹᱰᱤ ᱜᱟᱱ ᱚᱲᱟᱜ ᱜᱮ ᱡᱟᱦᱟᱸᱭ ᱫᱚ ᱚᱱᱟ ᱠᱚ ᱪᱮᱛᱟᱱ ᱨᱮᱜᱮ ᱱᱤᱨᱵᱷᱚᱨᱥᱤᱞ ᱦᱮᱱᱟᱜ ᱠᱚᱣᱟ᱾
ᱚᱸ
ᱛᱟᱦᱚᱞᱮ ᱜᱚᱝᱠᱮ ᱚᱱᱟ ᱠᱚ ᱪᱮᱛᱟᱱ ᱨᱮ ᱪᱮᱫ ᱤᱯᱷᱮᱠᱴ ᱠᱚ ᱧᱟᱢᱚᱜ ᱠᱟᱱᱟ? ᱟᱵᱚ
ᱚᱱᱟ ᱡᱩᱫᱤ ᱞᱤᱧ ᱞᱟᱹᱭᱟ᱾ ᱮᱯᱷᱮᱠᱴ ᱫᱚ ᱢᱤᱫᱴᱟᱝ ᱡᱟᱦᱟᱸ ᱡᱩᱜᱽ ᱥᱟᱞᱟᱜ ᱵᱚᱫᱚᱞ ᱤᱫᱤᱜ ᱠᱟᱱᱟ ᱟᱵᱚᱣᱟᱜ ᱡᱚᱢ ᱧᱩ ᱠᱚ ᱦᱚᱸ ᱩᱱᱫᱤᱱ ᱡᱮᱢᱚᱱ ᱯᱟᱹᱦᱤᱞ ᱨᱮ᱾ ᱚᱱᱟ ᱫᱟᱨᱮ ᱥᱟᱦᱟᱱ ᱠᱚᱛᱮ ᱵᱚᱱ ᱤᱥᱤᱱ ᱛᱟᱦᱮᱸᱫ ᱛᱟᱯᱚᱨᱮ ᱚᱱᱟ ᱱᱮᱛᱟᱨ ᱫᱚ ᱫᱟᱨᱮ ᱢᱟᱜ ᱠᱚᱠᱚ ᱵᱟᱹᱜᱤᱻ᱾ ᱢᱟᱱᱮ ᱵᱚᱱᱫᱚ ᱟᱠᱟᱱ ᱛᱮ᱾ ᱟᱨ ᱱᱮᱛᱟᱨ ᱨᱮᱜᱩᱞᱟᱨ ᱠᱚ ᱡᱟᱸᱦᱟᱸᱭ ᱯᱩᱞᱤᱥ ᱠᱚᱠᱚ ᱛᱟᱦᱮᱱᱟ ᱱᱟᱠᱟ ᱠᱚ ᱦᱮᱡ ᱵᱟᱲᱟᱜ ᱜᱮ᱾ ᱛᱟᱨᱯᱚᱨ ᱧᱮᱞ ᱠᱟᱱᱟ ᱡᱮ
ᱟᱪᱪᱷᱟ
ᱟᱨ ᱥᱮ ᱥᱤᱞᱤᱱᱰᱟᱨ ᱠᱚ ᱚᱱᱟ ᱜᱮᱥ ᱥᱤᱞᱤᱱᱰᱟᱨ ᱫᱚ ᱠᱷᱩᱵ ᱠᱚᱢ ᱠᱚ ᱵᱮᱵᱚᱦᱟᱨ ᱟᱠᱚ᱾ ᱪᱮᱫᱟᱜ ᱥᱮ ᱚᱸᱰᱮ ᱠᱷᱚᱱ ᱜᱮᱠᱚ ᱯᱟᱞᱦᱟ ᱥᱟᱦᱟᱱ ᱠᱚᱛᱮ ᱜᱮᱠᱩ ᱤᱥᱤᱱᱟᱠᱩ᱾ ᱟᱨᱚ ᱦᱳᱭ, ᱠᱟᱨᱮᱱᱴ ᱠᱚ ᱪᱟᱞᱟᱭᱮᱱᱟ ᱩᱱ ᱥᱚᱢᱚᱭ᱾ ᱵᱮᱥᱤ ᱫᱚ ᱛᱚᱯᱷᱟᱛ ᱵᱚᱞᱛᱮ ᱫᱚ ᱡᱮ ᱱᱮᱛᱟᱨ ᱦᱚᱲ ᱠᱤᱪᱷᱩ ᱠᱤᱪᱷᱩ ᱤᱱᱠᱟᱢ ᱥᱳᱨᱥ ᱛᱟᱦᱮᱸ ᱛᱟᱠᱚᱣᱟ ᱡᱮ ᱚᱱᱟ ᱠᱚ ᱠᱟᱴ ᱠᱚ ᱟᱠᱷᱨᱤᱧᱟ ᱥᱮᱜ ᱠᱚ ᱠᱟᱢᱟᱣ ᱠᱚ ᱛᱟᱦᱮᱸᱫ ᱠᱚ ᱡᱟᱦᱟᱸ ᱯᱟᱹᱦᱤᱞ ᱦᱚᱲ ᱚᱱᱟ ᱛᱮ ᱠᱚᱼᱼ ᱠᱟᱢᱟᱣ ᱛᱟᱦᱮᱸ ᱠᱚ ᱩᱱᱠᱩ ᱴᱷᱮᱱ ᱯᱨᱚᱵᱷᱟᱵᱽ ᱯᱟᱲᱟᱣ ᱠᱟᱱᱟ ᱠᱟᱹᱴᱤᱡ ᱟᱨᱼᱼ ᱡᱚᱫᱤ ᱞᱤᱧ ᱞᱟᱹᱭᱟ ᱦᱩᱸ ᱚᱱᱠᱟ ᱫᱚ ᱵᱮᱥᱤ ᱫᱚ ᱯᱨᱚᱵᱷᱟᱵᱽ ᱫᱚ ᱵᱟᱝ ᱯᱟᱲᱟᱣ ᱠᱟᱱᱟ ᱟᱯᱮ ᱥᱮᱱ ᱠᱤ ᱡᱟᱦᱟᱸᱱᱟᱜ ᱚᱱᱠᱟᱱ ᱯᱨᱚᱵᱷᱟᱵ ᱠᱚ ᱯᱟᱲᱟᱣ ᱠᱟᱱᱟ ᱱᱚᱣᱟ ᱨᱮᱱᱟᱜᱼᱼ
ᱵᱟᱝ ᱜᱮ ᱜᱚᱝᱠᱮ ᱚᱱᱠᱟ ᱫᱚ ᱡᱟᱦᱟᱸᱼᱼ ᱱᱮᱛᱟᱨ ᱫᱚ ᱚᱱᱠᱟ ᱫᱚ ᱵᱟᱞᱤᱧ ᱧᱮᱞᱮᱜᱼᱟ ᱤᱱᱠᱟᱹ ᱢᱟᱱᱮ ᱥᱚᱫᱚᱨ ᱥᱟᱢᱟᱝ ᱠᱤᱪᱼᱼ ᱫᱚ ᱵᱟᱝ ᱜᱟᱱᱚᱜ ᱠᱟᱱ ᱜᱮᱭᱟ ᱤᱱᱠᱟᱹᱼᱼ ᱩᱠᱩ ᱪᱩᱠᱩ ᱫᱚ ᱜᱟᱱᱮᱜ ᱜᱮᱭᱟᱭ ᱦᱟᱸᱜᱼᱼ
ᱚᱸᱻ
ᱦᱩᱸ ᱟᱨ ᱜᱚᱝᱠᱮ ᱚᱱᱟ ᱥᱟᱶ ᱞᱤᱧ ᱧᱮᱞᱮᱜᱼᱟ ᱱᱚᱜᱼᱚᱭ ᱟᱵᱚ ᱡᱮᱢᱚᱱ ᱥᱟᱱᱛᱟᱲ ᱥᱚᱢᱟᱡᱽ ᱨᱮ ᱫᱚ ᱟᱵᱚᱼᱼ ᱥᱮᱸᱫᱽᱨᱟ ᱦᱚᱸ ᱦᱮᱱᱟᱜ ᱜᱮᱛᱟ ᱵᱚᱱᱟ ᱟᱵᱚᱣᱟᱜ ᱥᱚᱢᱟᱡᱽ ᱛᱟᱞᱟ ᱨᱮ ᱚᱱᱠᱟ ᱵᱤᱨ ᱠᱚᱨᱮ ᱚᱱᱠᱟ ᱥᱮᱸᱫᱽᱨᱟ ᱠᱚᱦᱚᱸ ᱪᱟᱞᱟᱣ ᱠᱚ ᱵᱟᱨᱚᱱᱮᱜᱼᱟ ᱟᱵᱚᱼᱼ ᱦᱩᱸ ᱱᱟᱠᱟ ᱥᱮ ᱯᱩᱞᱤᱥ ᱠᱚ ᱯᱷᱚᱨᱮᱥᱴ ᱯᱷᱚᱨᱮᱥᱴ ᱯᱩᱞᱤᱥ ᱠᱚᱼᱼ
ᱦᱚᱸ
ᱟᱫᱚ ᱜᱚᱝᱠᱮ ᱱᱚᱣᱟ ᱫᱚ ᱛᱤᱱᱟᱹᱜ ᱴᱷᱤᱠ ᱜᱮᱭᱟ ᱥᱮ ᱛᱤᱱᱟᱹᱜ ᱵᱷᱩᱞ ᱜᱮᱭᱟ
ᱦᱩᱸ ᱡᱩᱫᱤᱭᱼᱼ ᱟᱹᱞᱤᱧ ᱞᱤᱧ ᱞᱟᱹᱭ ᱠᱷᱟᱱ ᱡᱟᱦᱟᱸ ᱟᱵᱚᱣᱟᱜ ᱢᱮᱱᱟᱜ ᱛᱟᱵᱚᱱ ᱫᱚ ᱥᱮᱸᱫᱽᱨᱟ ᱠᱚ ᱪᱟᱞᱟᱣ
ᱦᱮᱸ ᱜᱚᱝᱠᱮ
ᱟᱵᱚ ᱫᱚ ᱵᱚᱪᱷᱚᱨ ᱨᱮ ᱛᱤᱱᱟᱹᱜ ᱟᱰᱤ ᱠᱚᱢ ᱜᱮᱵᱚᱱ ᱪᱟᱞᱟᱜ ᱜᱮᱭᱟ ᱛᱚ ᱡᱩᱫᱤ ᱟᱵᱚᱼᱼ ᱡᱮ ᱱᱤᱭᱟᱹ ᱫᱤᱱ ᱨᱮ ᱫᱚ ᱥᱮᱸᱫᱽᱨᱟ ᱠᱚ ᱪᱟᱞᱟᱜ ᱜᱮᱭᱟ ᱩᱱᱠᱩ ᱥᱟᱱᱛᱟᱲ ᱦᱚᱲ ᱠᱚᱫᱚ ᱡᱩᱫᱤ ᱩᱱᱟᱹᱜ ᱚᱱᱟ ᱫᱤᱱ ᱠᱚ ᱜᱮ ᱡᱩᱫᱤ ᱠᱚ ᱪᱟᱞᱟᱜ ᱠᱷᱟᱱᱼᱼ ᱛᱟᱦᱚᱞᱮ ᱠᱷᱟᱱ ᱫᱚ ᱴᱷᱤᱠ ᱜᱮᱭᱟ ᱡᱮ ᱩᱱᱠᱩ ᱵᱤᱨᱤᱧ ᱠᱩ ᱡᱟᱸᱦᱟᱸᱭ ᱢᱮᱱᱟᱜ ᱠᱚᱣᱟ ᱩᱱᱠᱩ ᱡᱟᱦᱟᱸᱭ ᱠᱩᱞᱟᱹᱭ ᱠᱚ ᱢᱟᱦᱲᱚ ᱠᱚ ᱛᱟᱯᱚᱨᱮ ᱟᱨ ᱪᱤᱞᱤ ᱠᱚ ᱢᱮᱱᱟᱜ ᱠᱚᱣᱟ ᱞᱟᱹᱭ ᱵᱤᱱ ᱥᱮ ᱵᱤᱨᱼᱼ
ᱚᱱᱟ ᱠᱩᱞᱟᱹᱭ ᱛᱚᱨᱦᱚᱫ ᱠᱚ ᱨᱩᱸᱰᱟᱹ ᱠᱚ ᱥᱩᱠᱨᱤ ᱠᱚᱼᱼ
ᱩᱱᱠᱩ ᱠᱚᱫᱚ ᱚᱝᱠᱟ ᱩᱱᱟᱹᱜ ᱫᱚ ᱵᱟᱠᱚ ᱠᱚᱢᱚᱜ-ᱟ ᱠᱚ ᱡᱩᱫᱤ ᱚᱱᱠᱟᱱ ᱵᱚᱪᱼᱼ ᱪᱷᱚᱨ ᱨᱮ ᱢᱤᱫ ᱵᱟᱨ ᱫᱷᱟᱣ ᱚᱱᱠᱟ ᱡᱟᱸᱦᱟᱸ ᱟᱵᱚᱣᱟᱜ ᱫᱤᱱ ᱠᱚ ᱢᱮᱱᱟᱜ ᱛᱟᱵᱚ ᱫᱚ ᱵᱚᱸᱜᱟᱜ ᱫᱤᱱ ᱠᱚᱼᱼ ᱚᱱᱟ ᱠᱚᱫᱚ ᱵᱟᱝ ᱪᱤᱠᱟᱜᱼᱟ ᱠᱤᱱᱛᱩ ᱡᱩᱫᱤ ᱮ ᱳᱭ ᱦᱚᱲ ᱠᱚ ᱤᱪᱪᱷᱟᱹ ᱠᱮᱭᱟ ᱠᱚ ᱪᱟᱞᱟᱜ ᱟᱵᱚᱱ ᱥᱮᱸᱫᱽᱨᱟ ᱥᱚᱯᱛᱟᱦᱚ ᱠᱮ ᱥᱚᱯᱛᱟᱦᱚ ᱵᱟᱠᱷᱟᱱ ᱱᱟ ᱪᱟᱸᱫᱚ ᱠᱮ ᱪᱟᱸᱫᱳ ᱠᱚ ᱪᱟᱞᱟᱜ ᱠᱷᱟᱱ ᱚᱱᱠᱟ ᱛᱮᱠᱷᱟᱱ ᱫᱚ ᱚᱱᱟ ᱫᱚ ᱥᱚᱢᱚᱥᱥᱟ ᱜᱮᱭᱟ ᱚᱱᱟ ᱫᱚ ᱛᱚᱠᱷᱚᱱ ᱫᱚ ᱟᱹᱰᱤ ᱜᱟᱱ ᱮᱴᱼ ᱠᱮᱴᱚᱬᱮᱭ ᱫᱮᱠᱷᱟᱜᱼᱟ ᱡᱮ ᱡᱮ ᱵᱤᱨ ᱠᱚᱨᱮ ᱦᱚᱸ ᱵᱟᱠᱚ ᱛᱟᱦᱮᱱᱟ ᱱᱩᱠᱩ ᱡᱩᱫᱤ ᱟᱨᱼᱼ ᱡᱮᱢᱚᱱ ᱚᱱᱟ ᱠᱚᱨᱚᱱᱟ ᱯᱮᱱᱰᱟᱢᱤᱠ ᱥᱚᱢᱚᱭ ᱦᱚᱸ ᱧᱮᱞ ᱮᱱᱟ ᱡᱮ ᱥᱟᱱᱛᱟᱲ ᱦᱚᱲ ᱠᱚ ᱫᱚ ᱥᱟᱠᱥᱚᱵᱽᱡᱤ ᱨᱮᱱᱟᱜ ᱵᱷᱚᱨᱥᱟ ᱫᱚ ᱵᱟᱠᱚ ᱛᱟᱦᱮᱸᱜ ᱩᱱᱟᱹᱜ ᱫᱚᱼᱼ ᱴᱟᱴᱠᱟ ᱜᱮ ᱚᱱᱠᱟ ᱞᱚᱠᱰᱟᱣᱩᱱ ᱧᱩᱨ ᱞᱮᱱᱟ ᱟᱨ ᱦᱚᱲ ᱠᱚᱫᱚ ᱵᱷᱚᱨᱥᱟᱼᱼ ᱨᱮ ᱠᱚ ᱛᱟᱦᱮᱸ ᱟᱠᱚᱼᱼ ᱦᱳᱭᱛᱚ ᱴᱟᱴᱠᱟ ᱜᱮ ᱧᱩᱨ ᱞᱮᱱ ᱫᱚ ᱞᱚᱠᱰᱟᱣᱩᱱ ᱚᱱᱟ ᱥᱚᱢᱚᱭ ᱢᱟ ᱴᱟᱴᱠᱟ ᱢᱟ ᱥᱚᱵᱽᱡᱤ ᱢᱟ ᱵᱟᱠᱚ ᱪᱟᱥ ᱫᱟᱲᱮᱭᱟᱜᱼᱟ ᱚᱱᱟ ᱥᱚᱵᱽᱡᱤ ᱚᱱᱟ ᱦᱟᱨᱟ ᱠᱚᱛᱮ ᱫᱚ ᱥᱚᱢᱚᱭ ᱞᱟᱜᱟᱜ ᱤᱱᱟ ᱫᱤᱱ ᱠᱚᱨᱮ ᱫᱚ ᱦᱚᱲ ᱠᱚ ᱡᱮᱢᱚᱱ ᱵᱷᱚᱨᱥᱟ ᱨᱮᱠᱚ ᱛᱟᱦᱮᱸ ᱟᱠᱚ ᱱᱚᱣᱟ ᱜᱟᱰᱟ ᱦᱟᱹᱠᱩ ᱵᱟᱹᱫᱽ ᱦᱟᱹᱠᱩ ᱟᱨ ᱱᱚᱣᱟ ᱥᱮᱸᱫᱽᱨᱟ ᱚᱱᱟ ᱠᱚ ᱥᱚᱢᱚᱭ ᱨᱮ ᱱᱩᱠᱩ ᱡᱮ ᱵᱟᱧᱪᱟᱣ ᱛᱟᱦᱮᱸ ᱩᱱ ᱥᱚᱢᱚᱭ ᱩᱱᱠᱩ ᱠᱟᱹᱢᱤ ᱨᱮᱠᱚ ᱞᱟᱜᱟᱣ ᱫᱟᱲᱮᱭᱟᱜᱼᱟ᱾ ᱠᱚ ᱵᱟᱝᱠᱷᱟᱱ ᱫᱚ ᱮᱱᱛᱮ ᱨᱮᱦᱚᱸ ᱪᱟᱵᱟ ᱫᱚ ᱵᱟᱝ ᱵᱷᱟᱹᱜᱤᱭᱟ ᱡᱮ ᱪᱟᱵᱟᱜ ᱢᱟᱠᱚ ᱪᱮᱫᱟᱜ ᱥᱮ ᱢᱤᱫᱴᱟᱝ ᱡᱟᱦᱟᱸ ᱤᱠᱳᱥᱤᱥᱴᱮᱢ ᱢᱮᱱᱟᱜ ᱫᱚ ᱚᱱᱟ ᱤᱠᱳᱥᱤᱥᱴᱮᱢ ᱨᱮ ᱢᱤᱫᱴᱟᱝ ᱥᱚᱢᱚᱥᱥᱟ ᱫᱟᱲᱮᱭᱟᱜᱼᱟ᱾ ᱡᱮ ᱢᱤᱫᱴᱟᱝ ᱡᱟᱦᱟᱸᱭ ᱢᱤᱫᱴᱟᱝ ᱵᱤᱞᱩᱯ ᱛᱚ ᱟᱭ ᱡᱩᱫᱤ ᱡᱟᱦᱟᱸᱭ ᱢᱤᱫᱴᱟᱝ ᱯᱨᱟᱱᱤ ᱚᱱᱟ ᱢᱤᱫᱴᱟᱝ ᱮᱸ ᱠᱷᱟᱫᱽ ᱫᱚ ᱯᱤᱨᱟᱢᱤᱰ ᱢᱮᱱᱟᱜᱼᱟ᱾ ᱚᱱᱠᱟ ᱢᱤᱫᱴᱟᱝ ᱰᱤᱥᱵᱮᱞᱮᱱᱥ ᱟᱛᱮᱫ ᱚᱱᱠᱟ ᱚᱱᱠᱟᱛᱮ ᱢᱟᱹᱱᱢᱤ ᱠᱚᱦᱚᱸ ᱚᱥᱛᱤᱛᱛᱚ ᱪᱟᱵᱟ ᱨᱮᱱᱟᱜ ᱦᱚᱸ ᱥᱩᱡᱳᱜ ᱛᱟᱦᱮᱱ ᱜᱮᱭᱟ
ᱦᱮᱸ ᱜᱚᱝᱠᱮ
ᱟᱪᱪᱷᱟ ᱜᱚᱝᱠᱮ ᱛᱟᱦᱚᱞᱮ ᱵᱩᱡᱷᱟᱹᱣ ᱧᱟᱢᱚᱜ ᱠᱟᱱᱟ ᱡᱮ ᱥᱚᱢᱟᱡᱽ ᱵᱟᱸ ᱪᱟᱣ ᱞᱮᱠᱟ ᱜᱟᱱᱚᱜ ᱜᱮᱭᱟ ᱠᱤᱱᱛᱩ ᱚᱱᱟᱜᱮ ᱨᱮᱜᱩᱞᱟᱨ ᱠᱚᱨᱟᱣ ᱤᱫᱤ ᱫᱚ ᱵᱟᱝ ᱵᱷᱟᱹᱜᱤ ᱜᱮᱭᱟ ᱥᱮ ᱪᱮᱫ
ᱦᱚᱸ ᱦᱚᱸ ᱦᱚᱸ ᱦᱳᱭ᱾
ᱛᱚ ᱩᱱᱠᱩ ᱡᱮᱣᱮᱫ ᱠᱚ ᱛᱟᱦᱮᱱ ᱠᱷᱟᱱ ᱥᱮᱭ ᱦᱟᱯᱮᱱ ᱫᱤᱱ ᱨᱮ ᱟᱵᱚᱨᱮᱱ ᱠᱟᱹᱢᱤ ᱨᱮᱠᱚ ᱞᱟᱜᱟᱜᱼᱟ᱾
ᱦᱮᱸ᱾
ᱥᱮ ᱤᱠᱳ ᱥᱤᱥᱴᱮᱢ ᱵᱚᱡᱟᱭ ᱫᱷᱚᱨᱚᱡ ᱡᱷᱚᱛᱚᱱᱟᱜ ᱜᱮ ᱢᱟᱱᱟᱣ ᱵᱟᱛᱟᱣ ᱠᱟᱛᱮᱫ ᱤᱱᱠᱟᱹ ᱛᱟᱦᱮᱸ ᱫᱚ ᱫᱚᱨᱠᱟᱨ ᱜᱮ ᱜᱚᱝᱠᱮ ᱚᱱᱟ ᱥᱟᱶᱛᱮ ᱞᱤᱧ ᱧᱮᱞᱮᱜᱼᱟ᱾ ᱱᱚᱣᱟ ᱵᱚᱱᱟ ᱚᱧᱪᱚᱞ ᱠᱚ ᱚᱱᱟ ᱠᱟᱹᱡ ᱠᱟᱹᱡ ᱥᱟᱱ ᱧᱮᱛᱟᱨ ᱟᱹᱛᱩ ᱠᱚ ᱥᱩᱨ ᱠᱚᱨᱮ ᱚᱱᱠᱟ ᱦᱩᱰᱤᱧ ᱤᱫᱤᱜ ᱠᱟᱱᱟ ᱵᱚᱱᱟ ᱚᱧᱪᱚᱞ ᱠᱚ ᱠᱟᱹᱡ ᱫᱤᱱ ᱫᱤᱱᱛᱮ ᱡᱟᱦᱟᱸ ᱛᱟᱦᱮᱸᱜ ᱠᱟᱱᱟ ᱥᱮ ᱜᱨᱟᱯᱴᱟᱜ ᱚᱱᱟ ᱠᱚ ᱦᱩᱰᱤᱧ ᱤᱫᱤᱜ ᱠᱟᱱᱟ᱾ ᱦᱮᱸ ᱜᱚᱝᱠᱮ
ᱦᱮᱸ ᱴᱷᱤᱠ ᱵᱤᱱ ᱞᱟᱹᱭ ᱠᱟᱫᱟ ᱱᱚᱣᱟ
ᱦᱮ ᱟᱨᱠᱤ ᱡᱟᱹᱥᱛᱤ ᱡᱟᱹᱥᱛᱤ ᱠᱚ ᱵᱮᱣᱦᱟᱨᱮᱜᱼᱟ ᱵᱤᱨ ᱚᱱᱟ ᱠᱷᱟᱹᱛᱤᱨ ᱥᱮ ᱱᱚᱣᱟ ᱨᱮᱭᱟᱜ ᱛᱟᱭᱱᱚᱢ ᱨᱮ ᱮᱴᱟᱜ ᱠᱟᱨᱚᱱ ᱦᱮᱱᱟᱜᱼᱟ᱾
ᱦᱩᱸ ᱟᱨ ᱢᱤᱫ ᱡᱮᱠᱷᱟ ᱵᱤᱱ ᱞᱟᱹᱭᱟ
ᱦᱮᱸ᱾